ᱡᱚᱦᱟᱨ ᱜᱮ ᱟᱸᱡᱚᱢᱚᱜ ᱠᱟᱱᱟ
ᱦᱮᱸ ᱟᱸᱡᱚᱢᱚᱜ ᱞᱮᱭᱟ ᱪᱮᱢ ᱪᱮᱜ ᱮᱢ ᱪᱤᱠᱟᱹᱭᱮᱫᱟ
ᱪᱮᱜ ᱜᱮ ᱵᱟᱝ ᱦᱚᱜ-ᱚᱭ ᱚᱲᱟᱜ ᱠᱚᱨᱮ ᱜᱮ ᱫᱩᱲᱩᱵ ᱦᱤᱱᱟᱹᱧᱟ
ᱚ ᱫᱟᱠᱟ ᱠᱚ ᱡᱚᱢ ᱦᱩᱭᱱᱟ ᱥᱮ ᱵᱟᱝ
ᱦᱮᱸ ᱡᱚᱢ ᱦᱳᱭ ᱠᱟᱱᱟ
ᱚᱸ ᱟᱨ ᱛᱚᱵᱮ ᱚᱲᱟᱜ ᱨᱮᱱ ᱪᱮᱜ ᱠᱚ ᱪᱤᱠᱟᱹ ᱵᱟᱲᱟᱭ ᱫᱟ
ᱚᱲᱟᱜ ᱠᱚᱨᱮᱜ ᱜᱮ ᱦᱤᱱᱟᱹᱧᱟ ᱪᱮᱜ ᱦᱚᱸ ᱵᱟᱱ ᱪᱤᱠᱟᱹᱭᱮᱫᱟ ᱟᱭᱩ ᱛᱟᱠᱚ ᱵᱟᱹᱱᱩᱜ ᱠᱚᱣᱟ ᱛᱚ ᱚᱲᱟᱜ ᱨᱮᱜᱮ ᱦᱤᱱᱟᱹᱧᱟ ᱚᱱᱟᱛᱮ
ᱚ ᱚᱲᱟᱜ ᱨᱮᱫᱚ ᱛᱚᱵᱮ ᱟᱢ ᱢᱚᱛᱚᱭ
ᱦᱮᱸ ᱱᱤᱛᱚᱝ ᱫᱚ ᱤᱧ ᱢᱚᱛᱚ ᱦᱤᱱᱟᱹᱧᱟ
ᱚᱸ ᱟᱨ ᱠᱟᱹᱢᱤ ᱠᱚᱫᱚ ᱦᱳᱭ ᱵᱟᱲᱟᱭᱱᱟ ᱥᱮ ᱫᱟᱠᱟ ᱩᱛᱩ ᱥᱮ ᱡᱟᱦᱟᱱᱟᱜ ᱩᱸ ᱫᱟᱠᱟ ᱩᱛᱩ ᱠᱚ
ᱦᱮᱸ ᱤᱥᱤᱱ ᱵᱟᱲᱟ ᱦᱩᱭ ᱠᱟᱱᱟ ᱟᱸ ᱠᱟ ᱤᱧᱟᱹᱜ ᱨᱚᱲ ᱪᱮᱠᱟᱹᱧ ᱟᱸᱡᱚᱢ ᱫᱟ ᱮᱠᱚᱜ ᱠᱟᱱᱟ ᱴᱷᱤᱠ ᱜᱮ ᱟᱸᱡᱚᱢᱚᱜ ᱠᱟᱱᱟ ᱛᱚ
ᱢᱟ ᱤᱧᱟᱹᱜ ᱜᱤᱧ ᱟᱸᱡᱚᱢ ᱧᱟᱢᱮᱜ ᱠᱟᱱ
ᱦᱮᱸ ᱱᱤᱛᱚᱝ ᱦᱚᱸᱢ ᱟᱡᱚᱢ ᱧᱟᱢ ᱫᱟ
ᱵᱟᱝ ᱱᱤᱛᱚᱜ ᱫᱚ ᱴᱷᱤᱠ ᱱᱟ
ᱚᱸ
ᱦᱩᱸ
ᱟᱢ ᱫᱚᱢ ᱡᱚᱢ ᱵᱟᱲᱟ ᱠᱮᱫᱟ ᱥᱮ ᱵᱟᱝ ᱛᱟᱦᱞᱮ?
ᱟᱸᱭ ᱡᱚᱢ ᱫᱚ ᱡᱚᱢ ᱵᱟᱲᱟ ᱦᱩᱭᱮᱱᱟ᱾
ᱚᱸ ᱪᱮᱜ ᱠᱚᱢ ᱪᱤᱠᱟᱹ ᱵᱟᱲᱟᱭᱮᱫᱟ ᱛᱟᱦᱞᱮ ᱟᱢᱫᱚ?
ᱫᱩᱲᱩᱵ ᱜᱮ ᱦᱩᱭ ᱠᱟᱱᱟ ᱡᱚᱢ ᱵᱟᱲᱟ ᱠᱟᱛᱮᱫ᱾
ᱚ ᱟᱪᱪᱷᱟ ᱟᱨ ᱠᱟᱹᱢᱤ ᱠᱚ ᱪᱮᱜ ᱠᱚᱢ ᱠᱟᱹᱢᱤ ᱠᱮᱫᱟ ᱛᱟᱦᱞᱮ?
ᱠᱟᱹᱢᱤ ᱫᱚ ᱪᱮᱜ ᱜᱮ ᱵᱟᱝ ᱛᱮᱦᱮᱧ ᱫᱚ ᱛᱮᱦᱤᱧ ᱫᱚ ᱟᱞᱮᱥᱮᱜ ᱱᱚᱛᱮ ᱫᱟᱜᱽ ᱫᱟᱭ᱾ ᱟᱫᱚ ᱚᱱᱟᱛᱮ ᱠᱟᱹᱢᱤ ᱠᱚᱫᱚ ᱡᱟᱦᱟᱱᱟᱜ ᱛᱮᱦᱤᱧ ᱫᱚ ᱵᱟᱝ ᱦᱩᱭ ᱞᱮᱱᱟ᱾ ᱚᱱᱛᱮ ᱫᱚ ᱫᱟᱜ ᱵᱟᱲᱟᱭᱫᱟ ᱥᱮ ᱵᱟᱝ?
ᱵᱟᱝ ᱥᱤᱛᱩᱝ ᱠᱟᱫᱟᱭ ᱫᱚᱢᱮ ᱱᱚᱛᱮ ᱫᱚ ᱵᱟᱝ ᱵᱟᱝ ᱥᱤᱛᱩ ᱛᱩᱝ ᱠᱟᱫᱟᱭ ᱱᱚᱛᱮ ᱫᱚ ᱫᱚᱢᱮ
ᱦᱩᱸ ᱦᱩᱲᱩ ᱠᱚᱦᱚᱸ ᱟᱭᱢᱟ ᱜᱚᱡᱚᱜ ᱠᱟᱱᱟ ᱤᱭᱟᱹ ᱤᱭᱟᱹᱣ ᱜᱤᱰᱤ ᱵᱟᱲᱟᱣᱟ ᱠᱟᱫᱟ ᱠᱚ ᱛᱚ ᱫᱟᱜᱽ ᱯᱮᱨᱮᱡᱚᱜ ᱠᱟᱱᱟ ᱥᱮᱭᱟᱜ ᱠᱟᱱᱟ᱾
ᱳ ᱟᱪᱪᱷᱟ ᱱᱚᱛᱮ ᱢᱟ ᱥᱮᱛᱩᱝ ᱛᱮᱜᱮ ᱜᱩᱡᱩᱜᱽ ᱠᱟᱱᱟ᱾
ᱦᱮᱸ ᱱᱚᱛᱮ ᱢᱟ ᱫᱟᱜᱽ ᱛᱮ ᱜᱩᱡᱩᱜᱽ ᱠᱟᱱ᱾
ᱦᱩᱸ ᱦᱮᱞᱳ
ᱦᱮᱸ
ᱩᱸ ᱪᱮᱫ ᱵᱟᱝ ᱮᱢ ᱞᱟᱹᱭᱮᱫ ᱫᱚ ᱚᱸ᱾
ᱱᱚᱸ ᱩᱸᱜ ᱫᱩᱲᱩᱵ ᱜᱮ ᱢᱮᱱᱟᱜ ᱢᱮᱭᱟ ᱛᱚᱵᱮ?
ᱦᱮᱸ ᱫᱩᱲᱩᱵ ᱜᱮ ᱦᱤᱱᱟᱹᱧᱟ ᱟᱫᱚ ᱪᱮᱫ ᱮᱢ ᱪᱤᱠᱟᱹᱭᱟ᱾ ᱟ ᱩᱱᱟᱹᱜ ᱥᱮ ᱞᱚᱞᱚ ᱥᱤᱛᱩᱝ ᱫᱚ ᱚᱠᱟᱛᱮᱢ ᱪᱟᱞᱟᱜᱼᱟ᱾
ᱦᱩᱸ ᱟᱨ ᱪᱮᱜ ᱠᱚ ᱠᱟᱹᱢᱤ ᱦᱩᱭᱩᱜ ᱠᱟᱱ ᱚᱱᱟ ᱠᱚᱫᱚ
ᱠᱟᱹᱢᱤ ᱦᱩᱭᱩᱜ ᱠᱟᱱ ᱜᱮᱭᱟ ᱵᱟᱲᱜᱮ ᱠᱚᱨᱮ ᱠᱟᱹᱢᱤ ᱦᱩᱭᱩᱜ ᱠᱟᱱ ᱜᱮᱭᱟ ᱚᱱᱟ ᱫᱚ ᱥᱮᱛᱟᱜ ᱵᱮᱲᱟ ᱜᱮ ᱠᱟᱹᱢᱤ ᱦᱩᱭᱩᱼᱟ ᱢᱟᱱᱮᱱ ᱱᱚᱴᱟ ᱯᱚᱡᱽᱱᱛᱚ ᱜᱮ ᱟᱫᱚ ᱚᱲᱟᱜ ᱨᱮᱜᱮ ᱛᱟᱦᱮᱱ ᱦᱩᱭᱩᱜᱼᱟ᱾
ᱚᱸ ᱪᱮᱫ ᱠᱚᱯᱮ ᱠᱟᱹᱢᱤᱭ ᱜᱮᱭᱟ ᱚᱸᱰᱮ ᱤᱭᱟᱹ ᱫᱚ ᱵᱟᱲᱜᱮ ᱠᱚᱨᱮ ᱫᱚ?
ᱵᱟᱲᱜᱮ ᱠᱚᱨᱮ ᱯᱚᱴᱚᱞ ᱵᱟᱲᱜᱮ ᱠᱚ ᱦᱮᱲᱦᱮᱫ ᱩᱸ ᱯᱳ ᱠᱳ, ᱥᱟᱨ ᱠᱳ ᱮᱢᱟᱜ ᱦᱳᱭᱳᱜᱼᱟ ᱯᱳᱭ ᱦᱳᱭᱳᱜᱼᱟ᱾ ᱠᱩᱸᱫᱽᱨᱤ ᱵᱟᱲᱜᱮ ᱠᱚᱨᱮ ᱚᱱᱟ ᱠᱳ᱾
ᱟᱨ ᱱᱮᱛᱟᱨ ᱢᱟ ᱡᱚᱱᱰᱽᱨᱟ ᱠᱳ ᱱᱮᱛᱟᱨ ᱡᱚᱱᱰᱽᱨᱟ ᱠᱚ ᱪᱟᱥ ᱜᱮᱭᱟ ᱚᱱᱛᱮ ᱪᱟᱥ ᱟ ᱥᱮ ᱥᱮ ᱵᱟᱝ?
ᱵᱟᱝ ᱟᱞᱮ ᱥᱮᱫ ᱫᱚ ᱵᱚᱞᱮ ᱪᱟᱥ ᱜᱮᱭᱟ, ᱟᱯᱮ ᱥᱮᱪ ᱥᱮᱪ ᱠᱚ ᱪᱟᱥ ᱜᱮᱭᱟ?
ᱦᱟᱸ ᱟᱞᱮ ᱞᱮ ᱪᱟᱥ ᱜᱮᱭᱟ ᱵᱟᱲᱜᱮ ᱨᱮ᱾
ᱚᱸ ᱟᱪᱪᱷᱟ ᱛᱤᱱᱟᱹᱜ ᱜᱟᱱ ᱛᱟᱦᱞᱮ ᱯᱮ ᱪᱟᱥ ᱠᱟᱫᱟ?
ᱪᱟᱥ ᱫᱚ ᱵᱟᱲᱜᱤ ᱛᱮᱫᱚ ᱛᱮᱫ ᱟᱹᱰᱤ ᱟᱭᱢᱟ ᱜᱮ᱾ ᱵᱟᱲᱜᱮ ᱨᱮᱫᱚ ᱚᱱᱟ ᱠᱚᱜᱮ ᱪᱟᱥ ᱦᱩᱭᱩᱜ ᱜᱮᱭᱟ᱾ ᱟᱨ ᱠᱷᱮᱛ ᱨᱮᱫᱚ ᱦᱩᱲᱩ, ᱪᱮᱛᱟᱨ ᱫᱚ ᱥᱚᱵᱽᱡᱤ ᱠᱚᱫᱚ ᱱᱮᱛᱟᱨ ᱫᱚ ᱵᱟᱞᱮ ᱪᱟᱥ ᱜᱮᱭᱟ᱾
ᱚᱸᱦ
ᱦᱩᱸ
ᱵᱟᱢ ᱪᱟᱥ ᱨᱮᱦᱳ ᱠᱤᱨᱤᱧ ᱦᱚᱸ ᱛᱤᱱᱟᱹᱜ ᱮᱢ ᱠᱤᱨᱤᱧᱟᱻᱦᱟ᱾
ᱩᱸ ᱠᱤᱨᱤᱧ ᱦᱚ ᱛᱤᱱᱟᱹᱢ ᱠᱤᱨᱤᱧ ᱫᱟᱲᱮᱭᱟᱜᱼᱟ᱾
ᱟ ᱡᱚᱸᱰᱽᱨᱟ ᱠᱚᱫᱚ ᱯᱮ ᱯᱩ ᱦᱩᱭ ᱠᱮᱫᱟ ᱥᱮ ᱵᱟᱝ?
ᱡᱚᱸᱰᱽᱨᱟ ᱞᱮ ᱞᱟᱜᱟᱣ ᱠᱟᱫᱟ ᱟᱹᱣᱨᱤ ᱯᱩ, ᱟᱨ ᱵᱟᱨ ᱯᱮ ᱦᱟᱯᱛᱟ ᱯᱚᱨ ᱯᱳ ᱦᱩᱭᱩᱜᱼᱟ᱾
ᱩᱸ
ᱩᱸᱢ
ᱦᱮᱸ ᱚᱱᱟ ᱦᱚᱸ ᱵᱟᱢ ᱡᱚᱛᱚᱱ ᱞᱮᱠᱷᱟᱱ ᱪᱤᱠᱟᱹ ᱞᱮᱠᱟᱛᱮ ᱦᱩᱭᱩᱜᱼᱟ᱾
ᱦᱩᱸ ᱡᱚᱛᱚᱱ ᱦᱚᱸ ᱡᱟᱹᱨᱩᱲ ᱭᱟ
ᱦᱩᱸ ᱱᱚᱝᱠᱟ ᱡᱚᱢ ᱞᱟᱹᱜᱤᱫ ᱥᱮ ᱵᱟᱡᱟᱨ ᱨᱮ ᱤᱫᱤ ᱠᱟᱛᱮ ᱟᱹᱠᱷᱨᱤᱧ ᱞᱟᱹᱜᱤᱫ ᱦᱚᱸ ᱯᱮ ᱨᱚᱦᱚᱭ ᱠᱟᱫᱟ
ᱦᱮᱸᱦ
ᱡᱚᱸᱰᱽᱨᱟ ᱫᱚ ᱱᱚᱝᱠᱟ ᱡᱚᱢ ᱞᱟᱹᱜᱤᱫ ᱜᱮ ᱥᱮ ᱟᱹᱠᱷᱨᱤᱧ ᱵᱟᱡᱟᱨ ᱨᱮ ᱤᱫᱤ ᱠᱟᱛᱮᱜ ᱟᱹᱠᱷᱨᱤᱧ ᱞᱟᱹᱜᱤᱫ ᱦᱚᱸ
ᱡᱚᱢ ᱞᱟᱹᱜᱤᱜ ᱜᱮ ᱡᱚᱢ ᱟᱨ ᱩᱱᱠᱩ ᱟᱛᱳ ᱠᱚᱨᱮᱱ ᱜᱮᱠᱚ ᱦᱟᱛᱟᱣᱟ
ᱚᱦ
ᱦᱤᱡᱩᱜ ᱜᱮᱭᱟ ᱠᱚ ᱮᱢᱟ ᱞᱮᱯᱮ ᱦᱟᱛᱟᱣ ᱜᱮᱭᱟ ᱠᱚ
ᱩᱸ
ᱦᱩᱸ
ᱩᱱᱟᱹᱜ ᱰᱷᱮᱨ ᱡᱩᱫᱤ ᱨᱚᱦᱚᱭ ᱠᱟᱜ ᱦᱩᱭᱩᱜᱼᱟ ᱵᱟᱡᱟᱨ ᱥᱮᱫ ᱨᱮ ᱦᱚᱸ ᱦᱚᱲ ᱠᱚ ᱤᱫᱤ ᱠᱟᱛᱮ ᱠᱚ ᱟᱹᱠᱷᱨᱤᱧ ᱜᱮᱭᱟ, ᱟᱞᱮ ᱥᱮᱫ ᱫᱚ ᱱᱚᱛᱮ ᱫᱚ ᱡᱩᱫᱤ ᱫᱷᱮᱨ ᱫᱚ ᱦᱩᱭᱩᱜᱼᱟ ᱟᱹᱰᱤ ᱜᱟᱱ ᱟᱫᱚ ᱟᱹᱠᱷᱨᱤᱧ ᱠᱟᱜᱼᱟ ᱵᱟᱢ ᱡᱚᱢ ᱪᱟᱵᱟ ᱫᱟᱲᱮᱜᱼᱟ ᱨᱚᱦᱚᱲ ᱠᱟᱛᱮᱫ ᱦᱚᱸ ᱟᱫᱚ ᱩᱱᱟᱹᱜ ᱫᱚᱢ ᱪᱤᱠᱟᱹᱭᱟ
ᱦᱩᱸ ᱩᱸ ᱟᱭᱢᱟ ᱦᱩᱭᱞᱮᱱ ᱠᱷᱟᱡ ᱫᱚ ᱵᱟᱡᱟᱨ ᱥᱮᱫ ᱜᱮ ᱤᱫᱤᱭᱟ ᱨᱚᱦᱚᱲ ᱠᱟᱛᱮᱜ ᱦᱚᱸ ᱦᱩᱭᱩᱜ ᱜᱮᱭᱟ ᱡᱚᱸᱰᱽᱨᱟ ᱟᱛᱟ ᱠᱚ ᱡᱚᱢ ᱟᱹᱰᱤ ᱥᱤᱵᱤᱞ
ᱦᱩᱸ ᱥᱤᱵᱤᱞ ᱜᱮ ᱵᱩᱡᱷᱟᱹᱜ ᱨᱟᱯᱟᱜ ᱜᱮ ᱵᱮᱥᱤ ᱥᱤᱵᱤᱞᱟ ᱡᱚᱱᱰᱽᱨᱟ ᱨᱟᱯᱟᱜ ᱫᱚ
ᱦᱮᱸ ᱦᱩᱸ
ᱦᱩᱸ
ᱟᱨ ᱜᱟᱛᱤ ᱠᱚᱫᱚ ᱚᱠᱟᱭᱮᱱ ᱛᱟᱢᱟ ᱠᱚ ᱵᱟᱹᱱᱩᱜ ᱠᱚᱛᱟᱢᱟ
ᱵᱟ ᱵᱟᱹᱱᱩᱜ ᱠᱚᱛᱤᱧᱟᱹ
ᱛᱚᱵᱮ ᱚᱲᱟᱜ ᱨᱮᱜᱮᱢ ᱛᱟᱦᱮᱱ ᱜᱮᱭᱟ ᱜᱟᱛᱤ ᱠᱚᱫᱚ ᱵᱟᱢ ᱪᱟᱞᱟᱣ ᱵᱟᱲᱟᱜ ᱜᱮᱭᱟ?
ᱵᱟᱝ ᱱᱚᱛᱮ ᱜᱟᱛᱮ ᱠᱚᱫᱚ ᱵᱟᱹᱱᱩᱜ ᱠᱚᱣᱟ ᱟᱹᱛᱩ ᱚᱲᱟᱜ ᱨᱮᱦᱚᱸ ᱩᱱᱟᱹᱜ ᱜᱟᱛᱮ ᱠᱚᱫᱚ ᱵᱟᱹᱱᱩᱜ ᱠᱚ ᱜᱮᱭᱟ᱾ ᱠᱩᱲᱤ ᱜᱤᱫᱽᱨᱟᱹ ᱦᱚᱸ ᱵᱟᱹᱱᱩᱜ ᱠᱚᱣᱟ ᱟᱞᱮ ᱟᱛᱳ ᱫᱚ ᱦᱚᱯᱚᱱ ᱜᱮᱭᱟ ᱢᱟᱱᱮ ᱫᱚᱥᱴᱤ ᱜᱟᱱ ᱚᱲᱟᱜ ᱦᱮᱸᱱᱟᱜᱼᱟ ᱟᱫᱚ ᱡᱚᱛᱚ ᱫᱤᱫᱤ ᱛᱟᱠᱚ ᱡᱚᱛᱚ ᱠᱚ ᱡᱟᱶᱟᱭ ᱪᱟᱵᱟ ᱟᱠᱟᱫ ᱠᱚᱣᱟ ᱟᱫᱚ ᱵᱟᱨᱭᱟ ᱯᱮᱭᱟ ᱜᱮ ᱦᱮᱱᱟᱜ ᱞᱮᱭᱟ ᱩᱱᱠᱩ ᱦᱚᱸ ᱤᱥᱤᱱ ᱵᱟᱥᱟᱝ ᱠᱟᱹᱢᱤ ᱦᱟᱱᱟ ᱱᱤᱭᱟᱹ
ᱚᱸ
ᱠᱷᱚᱥᱞᱟ ᱠᱚ ᱤᱨ ᱚᱠᱚᱭ ᱢᱩᱠ ᱠᱚᱠᱚ ᱮᱨ ᱠᱟᱫᱟ ᱚᱱᱟ ᱠᱚ ᱤᱭᱟᱹᱭᱟᱠᱚ ᱜᱚᱫ ᱫᱟᱠᱚ
ᱚᱸ ᱛᱟᱞᱦᱮ ᱵᱟᱯᱮ ᱧᱟᱯᱟᱢ ᱵᱟᱲᱟᱜ ᱜᱮᱭᱟ
ᱟᱫᱚ ᱠᱚᱞ ᱫᱟᱜ ᱞᱩᱨᱮ ᱧᱟᱯᱟᱢ ᱦᱩᱭᱩᱜᱼᱟ
ᱚ ᱦᱩᱸ ᱫᱟᱜ ᱞᱩ ᱥᱚᱢᱚᱭ ᱜᱮ ᱟᱯᱮ ᱫᱚ
ᱦᱮᱸ ᱫᱟᱜ ᱞᱩ ᱥᱩᱢᱚᱭ ᱜᱮ
ᱩᱸ ᱡᱟᱦᱟᱸ ᱥᱮᱫ ᱮᱢ ᱪᱟᱞᱟᱜ ᱠᱟᱱᱟ ᱥᱮ ᱪᱮᱫ ᱥᱟᱰᱮ ᱠᱟᱱ
ᱵᱟᱸᱦ ᱠᱟᱹᱴᱤᱡ ᱤᱧ ᱫᱟᱬᱟ ᱵᱟᱲᱟᱭ ᱠᱟᱱᱟ
ᱚᱻ ᱥᱤᱸᱛᱩᱝ ᱥᱤᱸᱛᱩᱝ
ᱦᱩᱸ ᱪᱟᱨᱟ ᱠᱷᱮᱸᱛ ᱥᱮᱪ ᱯᱟᱣᱨᱟ ᱠᱚᱠᱚ ᱟᱬᱜᱳᱜ ᱠᱟᱱᱟ ᱥᱮ ᱪᱮᱫ ᱧᱮᱞ ᱦᱩᱭᱩᱜ ᱠᱟᱱᱟ
ᱚᱻ ᱩᱞ ᱡᱚᱢ ᱠᱚᱫᱚ ᱵᱟᱢ ᱪᱟᱞᱟᱜ ᱠᱟᱱᱟ?
ᱩᱞ ᱫᱚ ᱪᱟᱵᱟ ᱟᱠᱟᱱᱟ ᱫᱟᱨᱮ ᱨᱮ ᱟᱞᱮ ᱫᱟᱨᱮ ᱨᱮ
ᱦᱚᱸ
ᱞᱚᱞᱚ ᱥᱤᱸᱛᱩᱝᱮᱢ ᱪᱟᱞᱟᱣ ᱵᱟᱲᱟᱜᱼᱟ ᱦᱚᱲᱟᱜ ᱦᱚᱸ ᱪᱮᱫ ᱮᱢ ᱡᱚᱢᱟ ᱮᱜᱮᱨ ᱨᱟᱠᱚ ᱟᱞᱮ ᱥᱮᱫ ᱫᱚ
ᱚ
ᱛᱤᱭᱚᱜ ᱠᱚ
ᱦᱩᱸ
ᱟᱫᱚ ᱟᱯᱱᱟ ᱟᱯᱱᱤ ᱫᱟᱨᱮ ᱦᱮᱱᱟᱜ ᱛᱟᱠᱚᱣᱟ ᱡᱚᱛᱚ ᱦᱚᱲᱟᱜ, ᱟᱞᱮᱭᱟᱜ ᱦᱚᱸ ᱦᱮᱱᱟᱜ ᱛᱟᱞᱮᱭᱟ ᱚᱲᱟᱜ ᱥᱩᱨ ᱨᱮᱫᱚ ᱟᱫᱚ ᱵᱟᱹᱱᱩᱜ ᱛᱟᱞᱮ ᱡᱟᱦᱟᱸ ᱛᱟᱦᱮᱸ ᱠᱟᱱᱟ ᱚᱱᱟ ᱫᱚ ᱵᱟᱹᱞᱤ ᱠᱟᱛᱮᱫ ᱪᱟᱵᱟ ᱟᱠᱟᱱᱟ ᱯᱩᱨᱟᱹ ᱟᱫᱚ ᱟᱱᱮ ᱢᱟᱴᱷ ᱥᱟᱺᱜᱤᱧ ᱥᱮᱫ ᱟᱨᱦᱚᱸ ᱦᱮᱱᱟᱜ ᱛᱟᱞᱮᱭᱟ ᱡᱟᱦᱟᱸᱨᱮ ᱟᱱᱟᱡᱽ ᱠᱚᱞᱮ ᱨᱚᱦᱚᱭ ᱟᱠᱟᱫᱟ ᱚᱱᱛᱮ ᱨᱮ ᱦᱮᱱᱟᱜᱼᱟ᱾
ᱮᱴᱟᱜ ᱦᱚᱲ ᱠᱚ ᱡᱚᱢ ᱪᱟᱵᱟ ᱦᱟᱝ ᱦᱩᱸ᱾
ᱦᱮᱸ ᱚᱸᱰᱮ ᱫᱚ ᱮᱴᱟᱜ ᱦᱚᱲ ᱠᱚ ᱡᱚᱢ ᱪᱟᱵᱟᱭ ᱚᱱᱟ ᱚᱱᱟ ᱫᱷᱟᱨᱮ ᱨᱮᱜᱮ ᱟᱛᱩ ᱦᱮᱱᱟᱜ ᱫᱚᱠᱚ ᱦᱤᱡᱩᱜᱼᱟ ᱛᱩᱯᱩᱱ ᱜᱟᱰᱟ ᱛᱩᱯᱩᱱ ᱟᱨᱠᱚ ᱡᱚᱢ ᱜᱮᱭᱟ᱾
ᱚᱸ
ᱟᱫᱚ ᱵᱟᱵᱟ ᱜᱮᱠᱚ ᱢᱮᱛᱟᱭ ᱠᱟᱱ ᱛᱟᱦᱮᱸᱫ ᱞᱟᱹᱭᱫᱟᱠᱚ ᱫᱟᱫᱩ ᱪᱮᱫ ᱩᱞᱮᱢ ᱨᱚᱦᱚᱭ ᱠᱟᱫᱟ ᱫᱚᱢᱮ ᱥᱤᱵᱤᱞ ᱠᱟᱱᱟ᱾ ᱸᱰᱮ ᱡᱚᱢ ᱠᱟᱫᱟᱞᱮ ᱟᱫᱚ ᱚᱱᱠᱟ ᱠᱟᱛᱮᱜ ᱜᱮᱠᱚ ᱜᱚᱡ ᱪᱟᱵᱟ ᱠᱟᱜᱼᱟ᱾ ᱦᱩᱹ ᱟᱨ ᱩᱞᱠᱩ ᱡᱤᱱᱤᱥ ᱠᱚᱫᱚ ᱵᱟᱝ ᱦᱩᱭᱩᱜ ᱜᱮᱭᱟ ᱱᱚᱝᱠᱟ ᱡᱩᱫᱤ ᱚᱲᱟᱜ ᱦᱚᱲᱮᱢ ᱜᱚᱫ ᱛᱩ ᱜᱮᱭᱟ ᱴᱷᱤᱠ ᱜᱮᱭᱟ ᱡᱩᱫᱤ ᱮᱴᱟᱜ ᱦᱚᱲ ᱠᱚᱠᱚ ᱜᱚᱫ ᱜᱮᱭᱟ ᱵᱟᱝ ᱦᱩᱭᱩᱜᱼᱟ ᱯᱚᱨᱮᱨ ᱵᱚᱪᱷᱚᱨ ᱵᱟᱝ ᱡᱚᱜᱼᱟ᱾
ᱦᱩᱸ ᱟᱨ ᱚᱲᱟᱜ ᱨᱮᱱ ᱦᱚᱲ ᱠᱚ ᱜᱚᱫ ᱠᱷᱟᱱ᱾
ᱚᱲᱟᱜ ᱠᱷᱚᱱ ᱨᱮᱱ ᱦᱚᱲ ᱠᱚᱠᱚ ᱜᱚᱫ ᱠᱷᱟᱱ ᱫᱚ ᱦᱩᱭᱩᱜ ᱜᱮᱭᱟ᱾ ᱯᱨᱚᱛᱷᱚᱢ ᱡᱚᱠᱷᱚᱱ ᱡᱮ ᱥᱮᱨᱢᱟ ᱡᱚᱜᱼᱟ ᱩᱱ ᱥᱮᱨᱢᱟ ᱫᱚ ᱵᱟᱝᱠᱚ ᱜᱚ ᱛᱟᱞᱮ ᱭᱟᱠᱚ᱾ ᱢᱟᱱᱮ ᱠᱩᱢᱵᱽᱲᱩ ᱴᱮᱯ ᱦᱩᱭᱩᱜ ᱠᱟᱱᱟ ᱥᱮ ᱠᱩᱢᱵᱽᱲᱩᱭ ᱭᱮᱫᱟᱭ ᱚᱱᱟ ᱫᱚ ᱵᱟᱝ ᱡᱚᱜᱼᱟ ᱯᱚᱨᱮ᱾
ᱦᱩᱸᱻ
ᱡᱚᱜᱼᱟ ᱚᱱᱠᱟ ᱞᱮᱠᱟ ᱚᱱᱠᱟ ᱫᱚ ᱵᱟᱝ ᱡᱚᱜᱼᱟ ᱡᱩᱫᱤ ᱵᱚᱲᱚ ᱡᱚᱜᱼᱟ ᱚᱱᱟ ᱩᱞ ᱠᱟᱹᱴᱤᱡᱚᱜᱼᱟ ᱞᱟᱹᱭ ᱟᱠᱚ᱾ ᱵᱟᱵᱟ ᱜᱮ ᱞᱟᱹᱭᱟᱭ᱾
ᱦᱩᱸ ᱦᱩᱸ ᱛᱚᱵᱮ ᱟᱞᱮᱭᱟᱜ ᱢᱟ ᱠᱟᱹᱴᱤᱡ ᱠᱟᱹᱴᱤᱡ ᱡᱚ ᱛᱟᱮ ᱟᱞᱮ ᱦᱚᱸᱠᱚ ᱠᱩᱢᱵᱽᱲᱩ ᱞᱮᱫ ᱛᱟᱞᱮᱭᱟ ᱠᱟᱹᱴᱤᱡ?
ᱦᱟᱱᱮ ᱠᱟᱹᱴᱤᱡ ᱩᱞ ᱜᱮᱯᱮ ᱨᱚᱦᱚᱭ ᱞᱮ-ᱟ ᱡᱟᱱᱤ
ᱩᱸᱻ ᱦᱩᱸᱸ.....
ᱩᱸ ᱟᱯᱮᱭᱟᱜ ᱫᱚ ᱩᱞ ᱫᱟᱨᱮ ᱠᱚ ᱦᱮᱱᱟᱜ ᱟᱥᱮ? ᱩᱸ ᱵᱟᱵᱟ ᱛᱟᱹᱠᱤᱱ ᱫᱚ ᱵᱟᱯᱞᱟ ᱚᱲᱟᱜ ᱠᱤᱱ ᱪᱟᱞᱟᱣ ᱟᱠᱟᱱᱟ᱾
ᱦᱩᱸ ᱩᱞ ᱫᱟᱨᱮ ᱢᱮᱱᱟᱜ
ᱹᱹᱹᱹᱹ ᱠᱚᱫ ᱫᱟᱨᱮ ᱢᱮᱱᱟᱜ ᱛᱟᱯᱮᱭᱟ ᱥᱮ ᱵᱟᱹᱱᱩᱜᱼᱟ?
ᱦᱩᱸ ᱩᱞ ᱫᱟᱨᱮ ᱡᱚᱛᱚ ᱫᱟᱨᱮ ᱢᱮᱱᱟᱜᱼᱟ᱾
ᱚ ᱱᱤᱭᱟᱹ ᱫᱚ ᱱᱤᱭᱟᱹ ᱤᱭᱟᱹᱫᱚ ᱠᱳᱫ ᱵᱤᱞᱤ ᱵᱟᱹᱧ ᱡᱚᱢ ᱫᱟᱹ᱾
ᱦᱩᱸ
ᱦᱩᱸ...
ᱠᱷᱟᱡᱟᱠ ᱡᱚᱢ ᱡᱚᱢ ᱛᱮᱞᱮ ᱡᱚᱢ ᱟᱹᱲᱤᱥ ᱪᱟᱵᱟ ᱟᱠᱟᱱᱟ ᱛᱤᱱᱟᱹᱜ ᱮᱢ ᱡᱚᱢ ᱫᱟᱲᱮᱭᱟᱜᱼᱟ᱾
ᱛᱤᱱᱟᱹᱜ ᱮᱢ ᱡᱚᱢ ᱫᱟᱲᱮ-ᱟ᱾ ᱦᱩᱸ ᱟᱞᱮ ᱥᱮᱫ ᱫᱚ ᱱᱚᱰᱮ ᱫᱟᱨᱮ ᱜᱮ ᱵᱟᱹᱱᱩᱜᱼᱟ ᱟᱞᱮᱭᱟᱜ ᱛᱟᱦᱮᱸ ᱠᱟᱱᱟ ᱟᱠᱷᱨᱤᱧ ᱠᱮᱫᱟᱞᱮ ᱟᱹᱰᱤ᱾ ᱫᱩ ᱵᱚᱪᱷᱚᱨ ᱞᱟᱦᱟ ᱦᱩᱭᱮᱱᱟ ᱟᱹᱠᱷᱨᱤᱧ ᱦᱩᱭ ᱟᱠᱟᱱᱟ ᱟᱫᱚ ᱫᱟᱨᱮ ᱦᱚᱸ ᱠᱟᱹᱴᱤᱡ ᱵᱚᱭᱚᱥ ᱧᱚᱜ ᱢᱮᱱᱟᱜ ᱫᱚᱢᱮ ᱩᱱᱟᱹᱜ ᱫᱚ ᱚᱱᱠᱟ ᱞᱮᱠᱟ ᱵᱟᱝ ᱡᱚᱜ ᱠᱟᱱ ᱛᱟᱦᱮᱸᱫ ᱟᱫᱚ ᱢᱮᱱ ᱫᱟᱹ ᱟᱹᱠᱷᱨᱤᱧ ᱠᱟᱜ ᱦᱩᱭᱩᱜᱼᱟ ᱾ ᱟᱫᱚ ᱚᱱᱟ ᱯᱚᱨᱮ ᱫᱚ ᱵᱟᱝ ᱡᱚᱜ ᱠᱟᱱᱟ᱾ ᱟᱫᱚ ᱫᱟᱨᱮ ᱵᱟᱹᱱᱩᱜᱼᱟ ᱱᱚᱣᱟ ᱟᱞᱮ ᱫᱷᱟᱨᱮ ᱥᱩᱨ ᱨᱮᱫᱚ᱾
ᱦᱩᱸ
ᱚᱠᱟ ᱨᱮᱢ ᱯᱟᱸᱡᱟᱭᱟ
ᱠᱷᱤᱸᱡᱩᱨ ᱠᱚ ᱥᱚ ᱠᱚ᱾
ᱪᱮᱫ?
ᱥᱚ
ᱥᱚ ᱚᱱᱟ ᱫᱚ ᱪᱮᱫ ᱠᱚ ᱢᱮᱛᱟᱜᱼᱟ
ᱥᱚ ᱫᱚ ᱰᱷᱮᱞᱟ ᱞᱮᱠᱟ ᱵᱟᱝ ᱡᱚᱜᱼᱟ ᱰᱷᱮᱞᱟᱢ ᱵᱟᱲᱟᱭᱟ
ᱰᱷᱮᱞᱟ ᱦᱮᱸᱫᱮ ᱦᱮᱸᱫᱮ ᱜᱳᱞ ᱜᱳᱞ ᱦᱮᱸ
ᱦᱮᱸ ᱚᱱᱠᱟ ᱜᱮ ᱥᱚ ᱵᱟᱝ ᱤᱭᱟᱹ ᱦᱮᱲᱮᱢ ᱜᱮ ᱥᱤᱵᱤᱞᱟ ᱥᱟᱫᱟ ᱜᱮ ᱛᱟᱦᱮᱱᱟ ᱵᱷᱤᱛᱤᱨ ᱨᱮ
ᱤᱧ ᱫᱚ ᱚᱱᱟ ᱫᱚ ᱵᱟᱹᱧ ᱵᱟᱲᱟᱭᱟ ᱪᱮᱫ ᱵᱟᱹᱧ ᱡᱚᱢ ᱵᱟᱲᱟ ᱠᱟᱫᱟ ᱪᱮᱫ ᱡᱚᱢ ᱠᱚ ᱢᱮ ᱛᱟᱜ
ᱟᱞᱮ ᱥᱮᱫ ᱫᱚ ᱚᱱᱟ ᱫᱚ ᱥᱚ ᱠᱚ ᱢᱮᱛᱟᱜᱼᱟ ᱱᱮᱛᱟᱨ ᱜᱮ ᱡᱚᱜ ᱜᱮᱭᱟ ᱦᱮᱲᱟᱢ ᱜᱮ ᱥᱤᱵᱤᱞᱟ ᱦᱩᱸ
ᱥᱚᱥᱚᱧ ᱟᱸᱡᱚᱢ ᱟᱠᱟᱫᱟ ᱚᱱᱟ ᱥᱚ ᱫᱚ ᱤᱧ ᱫᱚ ᱵᱟᱹᱧ ᱵᱟᱲᱟᱭᱟ ᱪᱮᱫ ᱠᱚ ᱡᱤᱱᱤᱥ ᱠᱟᱱᱟ
ᱦᱩᱸ ᱩᱸᱻ
ᱪᱮᱫ ᱚᱱᱟᱜᱮᱢ ᱢᱮᱱ ᱮᱫᱟ
ᱥᱚᱥᱚ ᱫᱚ ᱵᱟᱝ ᱥᱚᱥᱚ ᱡᱩᱫᱟᱹ ᱜᱮᱭᱟ ᱥᱚ ᱡᱩᱫᱟᱹ
ᱳ
ᱦᱮᱸ
ᱡᱚᱢ ᱠᱚ ᱛᱟᱦᱮ ᱵᱟᱝ ᱦᱩᱭ ᱠᱟᱱᱟ ᱚᱱᱟ ᱫᱚ
ᱩᱦᱩᱸ
ᱚᱱᱟ ᱫᱚ ᱫᱟᱨᱮ ᱪᱮᱫ ᱞᱮᱠᱟ ᱫᱟᱨᱮ ᱦᱩᱭᱩᱜᱼᱟ
ᱫᱟᱹᱨᱮ
ᱫᱟᱨᱮ ᱪᱮᱫ ᱞᱮᱠᱟ ᱫᱟᱨᱮ......
ᱦᱮᱸ ᱴᱚᱯᱲᱟ ᱥᱳᱢᱚᱭ ᱦᱩᱭᱱᱟ
ᱴᱷᱤᱠ ᱟᱪᱷᱮ ᱢᱟ
ᱦᱮᱸ ᱦᱮᱸ